ᱦᱩᱸ ᱡᱚᱦᱟᱨ ᱜᱮ᱾ ᱦᱮᱸ ᱟᱸᱡᱚᱢᱮᱫᱼᱟ ᱞᱤᱧ᱾ ᱦᱩᱸ᱾ ᱜᱚᱝᱠᱮ ᱛᱟᱦᱞᱮ ᱫᱟᱠᱟ ᱠᱚ ᱡᱚᱢ ᱵᱟᱲᱟ ᱦᱩᱭᱱᱟ ᱥᱮ ᱟᱣᱨᱤ?
ᱟᱹᱣᱨᱤ ᱦᱩᱭᱩᱜᱼᱟ ᱜᱚᱝᱠᱷᱮ ᱮᱠᱷᱚᱱᱚ ᱵᱟᱭᱨᱮ ᱥᱮᱫ ᱨᱮᱜᱮ ᱢᱮᱱᱟᱜ ᱟᱠᱟᱫ ᱞᱤᱧᱟᱹ᱾ ᱮᱸ ᱫᱟᱜ ᱢᱟᱭ ᱡᱚᱨᱚᱭᱮᱫ ᱜᱮᱭᱟ ᱚᱲᱟᱜ ᱢᱟ ᱵᱟᱹᱞᱤᱧ ᱪᱟᱞᱟᱣ ᱫᱟᱲᱮᱭᱟᱜ ᱠᱟᱱᱟ᱾
ᱚ ᱦᱚ
ᱩᱱᱤᱭᱟᱜ ᱢᱮᱱ ᱫᱚ ᱟᱵᱮᱱ ᱞᱮᱠᱟ ᱜᱮᱠᱤᱱ
ᱜᱚᱝᱠᱮ ᱛᱟᱦᱚᱞᱮ ᱢᱤᱫᱴᱮᱱ ᱠᱟᱛᱷᱟ ᱞᱤᱧ ᱞᱟᱹᱭᱫᱟ, ᱠᱟᱹᱴᱤᱡ ᱟᱵᱮᱱ ᱠᱟᱹᱴᱤᱡ ᱞᱟᱹᱭᱟᱫ ᱵᱮᱱ ᱥᱮ ᱛᱤᱱᱟᱹᱜ ᱥᱟᱹᱨᱤ ᱥᱮ ᱵᱟᱝ᱾
ᱦᱮᱸ ᱠᱟᱹᱴᱤᱡ ᱜᱮ ᱤᱧ ᱫᱩᱧ
ᱠᱤ ᱟᱹᱠᱷᱨᱤᱧ ᱟᱵᱚᱨᱮᱱ ᱜᱚᱜᱚ ᱛᱟᱠᱚ ᱟᱹᱰᱤ ᱡᱟᱹᱥᱛᱤ ᱠᱚ ᱠᱚᱨᱟᱣ ᱮᱫᱟ ᱟᱨᱠᱤ᱾ ᱟᱫᱚ ᱚᱱᱟ ᱞᱟᱹᱭ ᱛᱮᱞᱤᱧ ᱞᱟᱹᱭ ᱮᱫᱟ ᱡᱮ ᱚᱱᱟ ᱫᱚ ᱛᱤᱱᱟᱹᱜ ᱜᱟᱱ ᱢᱟᱱᱮ ᱵᱮᱥᱟ ᱥᱮ ᱵᱟᱝ ᱵᱟᱝ ᱵᱮᱥᱟ ᱟᱨᱠᱤ᱾
ᱦᱩᱸ᱾ ᱟᱫᱚ ᱜᱚᱝᱠᱮ ᱚᱱᱠᱟ ᱫᱤᱠ ᱫᱤᱭᱮ ᱧᱮᱞ ᱦᱩᱭ ᱞᱮᱱ ᱠᱷᱟᱱ ᱫᱚ ᱟᱫᱚ ᱡᱟᱦᱟᱸᱭ ᱮᱠᱟᱞ ᱜᱮ ᱵᱟᱝᱵᱚᱱ ᱫᱟᱲᱮᱭᱟᱜ ᱠᱟᱱᱟ, ᱩᱱᱠᱩ ᱠᱚᱣᱟᱜ ᱢᱟ ᱚᱱᱟ ᱠᱚ ᱡᱤᱱᱤᱥ ᱢᱟ ᱴᱷᱤᱠ ᱜᱮᱛᱟ ᱠᱚᱣᱟ᱾ ᱟᱠᱚ ᱫᱤᱠ ᱫᱤᱭᱮ ᱟᱠᱚ ᱡᱟᱦᱟᱸᱴᱟᱜ ᱠᱟᱹᱢᱤ ᱵᱟ ᱦᱳᱭ ᱛᱚ ᱵᱟᱝᱠᱚ ᱫᱟᱲᱮᱭᱟᱜ ᱠᱟᱱᱟ ᱚᱲᱟᱜ ᱠᱷᱚᱱᱟᱜ ᱡᱮᱦᱮᱛᱩ ᱚᱱᱟ ᱡᱤᱱᱤᱥ ᱠᱚ ᱠᱚᱨᱟᱣ ᱫᱟᱲᱮᱭᱟᱜ ᱠᱷᱟᱱ ᱚᱱᱟ ᱢᱟ ᱵᱷᱟᱹᱜᱮ ᱠᱚᱜᱼᱟ᱾ ᱟᱫᱚ ᱤᱫᱤ ᱫᱚ ᱵᱟᱝᱜᱮ ᱵᱷᱟᱜᱮᱭᱟ ᱮᱠᱟᱞ ᱜᱮ ᱵᱟᱹᱲᱤᱡ ᱫᱚ ᱵᱟᱹᱲᱤᱡ ᱡᱤᱱᱤᱥ ᱜᱮ ᱠᱟᱱᱟ ᱚᱱᱟ ᱦᱚᱸ᱾ ᱟᱫᱚ ᱡᱟᱦᱟᱸᱭ ᱵᱚᱱ ᱫᱟᱲᱮᱭᱟᱜᱼᱟ ᱟᱵᱚ ᱠᱟᱹᱢᱤ ᱠᱚᱵᱚᱱ ᱫᱟᱲᱮᱭᱟᱜᱼᱟ ᱟᱨᱠᱤ᱾ ᱟᱫᱚ ᱦᱟᱱᱠᱩ ᱦᱚᱸ ᱡᱩᱫ ᱫᱤ ᱚᱱᱟ ᱨᱮᱜᱮ ᱵᱚᱱ ᱵᱚᱞᱚᱱᱟ ᱛᱟᱦᱚᱞᱮ ᱟᱵᱚ ᱟᱨ ᱩᱱ ᱠᱩ ᱢᱚᱫᱽᱫᱷᱮ ᱨᱮ ᱟᱵᱚᱣᱟᱜ ᱯᱟᱨᱛᱷᱚᱠᱠᱚ ᱠᱚ ᱪᱮᱫ ᱛᱟᱦᱮᱸᱭᱱᱟ᱾
ᱚ᱾
ᱟᱫᱚ ᱵᱟᱲᱟᱭ ᱠᱟᱛᱮ ᱜᱮ ᱡᱩᱫᱤ ᱵᱚᱱ ᱪᱟᱜ ᱠᱟᱱ ᱠᱷᱟᱱ ᱟᱫᱚ ᱢᱟᱱᱱᱟᱛᱮᱱ ᱠᱚ ᱟᱫᱚ ᱦᱚᱲ ᱦᱚᱸᱛᱚ ᱞᱟᱹᱭ ᱞᱮᱠᱷᱟᱱ ᱠᱚ ᱟᱫᱚ ᱟᱵᱚ ᱜᱮᱠᱚ ᱨᱟᱹᱜᱤ ᱟᱵᱚᱱᱟ᱾ ᱟᱵᱚᱨ ᱞᱟᱹᱭᱟᱭ ᱟᱢᱦᱚᱸ ᱦᱚᱲ ᱠᱟᱱᱟᱢ ᱤᱧᱦᱚᱸ ᱦᱚᱲ ᱠᱟᱹᱱᱟᱹᱧ ᱚᱱᱟ ᱞᱤᱭ ᱫᱚ ᱪᱮᱫ ᱮᱢᱚᱱ ᱤᱧᱟᱹᱜ ᱠᱟᱱ ᱛᱮ᱾
ᱦᱚᱸ ᱦᱚᱸ ᱦᱚᱸ᱾ ᱵᱟᱝ ᱜᱚᱝᱠᱮ ᱟᱨ ᱧᱮᱞ ᱵᱟᱲᱟ ᱦᱩᱭᱩᱜ ᱠᱟᱱᱟ ᱚᱱᱟ ᱯᱟᱛᱟ-ᱪᱷᱟᱛᱟ ᱠᱚᱨᱮ ᱟᱵᱚᱨᱮᱱ ᱢᱟᱹᱭ ᱛᱟᱠᱚ, ᱵᱟᱹᱵᱩ ᱛᱟᱠᱚ ᱟᱹᱰᱤ ᱡᱟᱹᱥᱛᱤ ᱠᱚ ᱧᱩ ᱡᱚᱢᱮᱫ ᱛᱮᱜᱮ ᱢᱟᱱᱮ ᱮᱴᱟᱜ ᱠᱤᱪᱷᱩ ᱠᱚ ᱧᱮᱞᱚᱜ ᱠᱟᱱᱟ ᱥᱳᱥᱟᱞ ᱢᱤᱰᱤᱭᱟ ᱠᱚᱨᱮ᱾ ᱮᱴᱟᱜ ᱨᱚᱠᱚᱢ ᱰᱨᱮᱥ ᱟᱛᱮᱜ ᱠᱚ ᱮᱱᱮᱡ ᱥᱮᱨᱮᱧ ᱡᱚᱝ ᱠᱟᱱᱟ ᱚᱱᱟ ᱛᱮᱞᱤᱧ ᱞᱟᱹᱭ ᱠᱮᱫᱟ ᱟᱨᱠᱤ᱾
ᱦᱮᱸ ᱜᱚᱢᱠᱮ ᱚᱱᱟ ᱢᱟ ᱮᱠᱫᱚᱢ ᱥᱟᱹᱨᱤ ᱠᱟᱛᱷᱟ ᱵᱮᱤᱱ ᱞᱟᱹᱭ ᱠᱟᱜᱼᱟ᱾ ᱡᱟᱦᱟᱸ ᱞᱮᱠᱟ ᱵᱚᱱ ᱧᱮᱞ ᱧᱟᱢᱮᱫ ᱠᱚᱣᱟ, ᱟᱫᱚ ᱯᱟᱹᱣᱨᱟᱹ ᱦᱟᱺᱰᱤ ᱟᱹᱠᱷᱨᱤᱧ ᱫᱚ ᱩᱱᱠᱩᱣᱟᱜ ᱢᱟ ᱟᱠᱚ ᱡᱟᱦᱟᱸ ᱴᱩᱭᱟᱠ ᱠᱚ ᱢᱚᱱᱮ ᱟᱠᱟᱫᱟ ᱟᱠᱚ ᱢᱟ ᱵᱮᱵᱽᱥᱟ ᱠᱷᱟᱹᱛᱤᱨ ᱠᱚ ᱪᱟᱞᱟᱜ ᱠᱟᱱᱟ᱾ ᱟᱵᱚᱨᱮᱱ ᱢᱟᱹᱭ ᱵᱟᱹᱵᱩ ᱛᱟᱠᱚᱭᱟ ᱟᱵᱚ ᱱᱤᱡᱮ ᱵᱩᱡᱷᱟᱹᱣ ᱦᱩᱭᱩᱜ ᱛᱟᱵᱚᱱᱟ ᱡᱮ ᱚᱱᱟ ᱠᱚᱫᱚ ᱩᱱᱟᱹᱜ ᱴᱟ ᱫᱚ ᱧᱩ ᱵᱟᱝ ᱵᱷᱟᱜᱮ
ᱚᱸ ᱦᱮᱸ
ᱥᱮ ᱪᱮᱜ, ᱟᱪᱪᱷᱟ ᱜᱚᱝᱠᱮ ᱚᱱᱟ ᱚᱱᱟ ᱢᱟᱱᱤᱧ ᱞᱟᱹᱭᱫᱟ ᱟᱫᱚ ᱡᱟᱦᱟᱸᱭ ᱵᱚᱱ ᱫᱟᱲᱮᱭᱟᱜ ᱠᱟᱱᱟ ᱡᱟᱦᱟᱸᱭ ᱠᱟᱹᱢᱤ ᱵᱚᱱ ᱫᱟᱲᱮᱭᱟᱜᱼᱟ ᱩᱝᱠᱩ ᱦᱚᱭᱛᱳ ᱵᱚᱱ ᱢᱟᱱᱟ ᱫᱟᱲᱮᱭᱟ ᱠᱚᱣᱟ ᱟᱵᱚ ᱥᱮ ᱪᱟᱞᱟᱣ ᱯᱟᱥᱮᱜ ᱡᱮ ᱱᱚᱣᱟ ᱦᱟᱺᱰᱤ ᱯᱟᱹᱣᱨᱟᱹ ᱫᱚ ᱟᱹᱠᱷᱨᱤᱧ ᱫᱚ ᱵᱚᱱᱫᱚᱭ ᱛᱟᱵᱚᱱ ᱯᱮ᱾ ᱟᱵᱚ ᱫᱚ ᱡᱮᱦᱮᱛᱩ ᱱᱤᱡᱮ ᱠᱷᱟᱴᱟᱣ ᱠᱟᱛᱮᱜ ᱵᱚᱱ ᱡᱚᱢ ᱫᱟᱲᱮᱭᱟᱜᱼᱟ,
ᱦᱮᱸ ᱛᱚ ᱚᱱᱟ ᱠᱟᱛᱷᱟ ᱜᱮ ᱟᱨᱠᱤ ᱢᱟᱱᱮ ᱤᱧᱟᱜ ᱫᱚᱢ ᱟᱸᱡᱚᱢ ᱵᱮᱱ ᱜᱚᱝᱠᱮ ᱡᱩᱫ ᱫᱤ ᱠᱤᱨᱤᱧ ᱦᱚᱲ ᱠᱚ ᱡᱟᱹᱥᱛᱤᱜᱼᱟ ᱛᱚ ᱧᱩ ᱦᱚᱲ ᱦᱚᱸᱠᱚ ᱡᱟᱹᱥᱛᱤᱜ ᱜᱮᱭᱟ ᱚᱱᱟ ᱢᱚᱱᱮ ᱠᱟᱜ ᱢᱮ ᱠᱤᱨᱤᱧ ᱦᱚᱲ ᱠᱚ ᱠᱚᱢ ᱞᱮᱱᱠᱷᱟᱱ ᱧᱩ ᱦᱚᱲ ᱦᱚᱸᱠᱚ ᱠᱚᱢᱚᱜᱟ ᱟᱫᱚ ᱩᱱᱟᱹᱜ ᱵᱤᱥᱤ ᱢᱟᱞ ᱛᱚ ᱵᱟᱠᱚ ᱧᱟᱢ ᱮᱫᱟ ᱥᱮ᱾
ᱦᱮᱸ
ᱚᱱᱟᱜᱮ ᱟᱨᱠᱤ ᱴᱷᱤᱠ ᱫᱚ ᱴᱷᱤᱠ ᱜᱮᱵᱮᱱ ᱞᱟᱹᱭ ᱠᱟᱫᱟ᱾
ᱵᱷᱩᱞ ᱢᱟᱱᱮ ᱱᱤᱡᱮᱨᱟᱜ ᱵᱷᱩᱞ ᱦᱚᱸ ᱢᱟᱱᱮ, ᱟ ᱚᱝᱠᱟ ᱢᱟ ᱟᱫᱚ ᱱᱤᱡᱮᱨᱟᱜ ᱜᱤᱫᱽᱨᱟᱹ ᱡᱩᱫᱤ ᱵᱟᱝᱵᱚᱱ ᱠᱚᱱᱴᱨᱳᱞ
ᱵᱟᱝ ᱞᱟᱹᱭᱮᱜ ᱞᱤᱧ ᱡᱮ ᱱᱚᱣᱟ ᱦᱚᱸ ᱢᱤᱜᱴᱮᱜ ᱵᱤᱡᱽᱱᱮᱥ ᱫᱚ ᱵᱤᱜᱽᱱᱮᱥ ᱠᱟᱱ ᱜᱮᱭᱟ᱾ ᱟᱫᱚ ᱡᱩᱫᱤ ᱱᱚᱣᱟ ᱵᱟᱫ ᱠᱟᱛᱮᱫ ᱮᱴᱟᱜ ᱵᱤᱡᱽᱱᱮᱥ ᱵᱚᱱ ᱥᱮᱵᱟ ᱟᱫᱚ ᱵᱟᱹᱱᱩᱜᱼᱟ ᱠᱤ ᱮᱴᱟᱼᱟᱜ ᱢᱟᱱᱮ ᱥᱟᱭᱤᱰ ᱵᱤᱜᱱᱮ ᱡᱟᱦᱟᱸᱱᱟᱜ
ᱦᱮᱸ ᱚᱱᱟᱯ ᱚᱱᱟ ᱢᱮᱱᱟᱜᱼᱟ ᱦᱮᱸ ᱟᱹᱰᱤ ᱠᱤᱪᱷᱩ ᱜᱮ ᱢᱮᱱᱟᱜᱼᱟ ᱠᱚᱨᱟᱣ ᱛᱮᱱᱟᱜ᱾
ᱦᱮᱸ ᱦᱮᱸ ᱦᱮᱸ
ᱟᱫᱚ ᱜᱚᱝᱠᱮ ᱩᱝᱠᱩ ᱪᱟᱞᱟᱣ ᱠᱟᱛᱮᱜ ᱟᱵᱚ ᱛᱚ ᱵᱩᱡᱷᱟᱹᱣ ᱠᱚ ᱦᱩᱭᱩᱜ ᱛᱟᱵᱚᱱᱟ ᱥᱮ, ᱟᱵᱚ ᱮᱠᱞᱟ ᱛᱤᱠᱤ ᱟᱨ ᱩᱱᱠᱩ ᱵᱚᱱ ᱵᱩᱡᱷᱟᱹᱣ ᱫᱟᱲᱮᱭᱟ ᱠᱚᱣᱟ ᱟᱵᱚ ᱡᱚᱛᱚ ᱢᱤᱫ ᱠᱟᱛᱮᱫ ᱡᱟᱦᱟᱸ ᱞᱮᱠᱟᱛ ᱛᱮ ᱟᱵᱚ ᱪᱟᱞᱟᱣ ᱠᱟᱛᱮᱜ ᱢᱤᱜᱴᱷᱮᱜ ᱡᱟᱣᱨᱟ ᱠᱟᱛᱮᱜ ᱵᱩᱡᱷᱟᱹᱣ ᱠᱚ ᱦᱩᱭᱩᱜᱼᱟ ᱥᱮ ᱪᱮᱜ ᱟᱵᱚ ᱫᱚᱵᱚᱱ ᱠᱟᱹᱢᱤ ᱠᱟᱛ ᱛᱮᱜ ᱵᱚᱱ ᱡᱚᱢ ᱫᱟᱲᱮᱭᱟᱜᱼᱟ ᱱᱚᱣᱟ ᱯᱟᱹᱣᱨᱟᱹ ᱥᱮ ᱦᱟᱺᱰᱤ ᱠᱚ ᱵᱮᱱᱟᱣ ᱫᱚ ᱟᱵᱚ ᱫᱚ ᱠᱟᱹᱴᱤᱜ ᱵᱚᱱᱫᱚᱭ ᱦᱩᱭᱩᱜ ᱛᱟᱵᱚᱱᱟ᱾ ᱠᱟᱨᱚᱱ ᱟᱵᱚᱨᱮᱱ ᱡᱮᱱᱟᱨᱮᱥᱮᱱ ᱡᱟᱦᱟᱸᱭ ᱱᱮᱛ ᱛᱟᱨ ᱠᱚ ᱡᱮᱱᱟᱨᱮᱥᱮᱱ ᱩᱱᱠᱩ ᱟᱵᱚ ᱠᱷᱚᱱᱟᱜ ᱟᱨᱚ ᱡᱟᱹᱥᱛᱤ ᱠᱚ ᱧᱩᱭ ᱫᱟ ᱢᱟᱱᱮ ᱟᱵᱚᱣᱟᱜ ᱡᱟᱦᱟᱸ ᱡᱟᱹᱛᱤᱴᱟᱜ ᱥᱟᱱᱛᱟᱲ ᱡᱟᱹᱛᱤᱴᱟᱜ ᱩᱝᱠᱩ ᱜᱮᱵᱚᱱ ᱵᱟᱝ ᱵᱚᱱ ᱛᱟᱦᱮᱸ ᱫᱟᱲᱮᱭᱟᱜᱼᱟ ᱦᱚᱭᱛᱚ᱾
ᱦᱳᱭ ᱦᱳᱭ ᱚᱱᱟ ᱡᱚᱛᱷᱟᱛ ᱠᱟᱛᱷᱟ ᱠᱟᱱ ᱜᱮᱭᱟ ᱚᱱᱟ ᱫᱚ ᱢᱟᱱᱮ ᱞᱟᱦᱟᱛ ᱱᱤᱛ ᱫᱚ ᱩᱱᱟᱹᱜ ᱠᱤᱨᱤᱧ ᱟᱹᱠᱷᱨᱤᱧ ᱫᱚ ᱠᱟᱹᱴᱤᱜ ᱠᱚᱢ ᱧᱚᱜ ᱛᱟᱦᱮᱸ ᱠᱟᱱ ᱛᱟᱦᱮᱸᱫ ᱠᱟᱹᱴᱤᱜ ᱠᱚᱢ ᱧᱚᱜ ᱵᱚ ᱧᱩ ᱵᱟᱲᱟᱭᱮᱜ ᱠᱟᱱ ᱛᱟᱦᱮᱸᱱ ᱱᱤᱛᱚᱜ ᱫᱚ ᱦᱚᱢ ᱦᱚᱲ ᱠᱷᱚᱱᱟᱜ ᱫᱚ ᱟᱹᱠᱷᱨᱤᱧ ᱦᱚᱲ ᱜᱮ ᱠᱚ ᱵᱟᱹᱲ ᱛᱤᱜ ᱠᱟᱱ ᱫᱚ ᱜᱚᱝᱠᱮ ᱟᱫᱚ ᱚᱱᱟ ᱛᱮᱜᱮ ᱛᱚ ᱧᱩᱧᱩ ᱦᱚᱲ ᱠᱚ ᱵᱟᱹᱲᱛᱤ ᱤᱫᱤᱜ ᱠᱟᱱᱟ ᱟᱥᱛᱮ ᱟᱥ ᱛᱮ ᱞᱟᱦᱟ ᱛᱮᱫᱚ ᱧᱮᱞ ᱵᱮᱱ ᱠᱚᱢ ᱢᱚᱴᱟᱢᱩᱴᱤ ᱟᱴᱷᱚᱨᱚ ᱵᱚᱪᱷᱚᱨ ᱵᱟᱝ ᱛᱟᱵ ᱞᱮᱱᱠᱷᱟᱭ ᱫᱚ ᱟᱵᱮᱱ ᱫᱚ ᱩᱱᱟᱹᱜ ᱫᱚ ᱢᱟᱱᱮ ᱧᱩ ᱡᱚᱢ ᱫᱚ ᱠᱟᱹᱴᱤᱜ ᱵᱚᱛᱚᱨ ᱜᱮᱵᱮᱱ ᱵᱩᱡᱟ ᱟᱨ ᱱᱮᱛᱟᱨ ᱠᱚ ᱜᱤᱫᱽᱨᱟᱹ ᱫᱚᱥ ᱵᱚᱪᱷᱚᱨ ᱟᱣᱨᱤ ᱦᱩᱭᱩᱜ ᱠᱷᱚᱭ ᱪᱳᱠᱳ ᱪᱳᱠᱳᱛᱮ ᱟᱫᱚ ᱦᱟᱺᱰᱤ ᱯᱟᱹᱣᱨᱟᱹ ᱧᱩᱭ ᱟᱨᱟᱢᱵᱷᱚ ᱟᱠᱟᱜᱼᱟ ᱢᱟᱱᱮ ᱛᱚᱜ ᱫᱚ ᱮᱵᱮᱞ ᱮᱵᱮᱞ ᱠᱟᱱᱟ ᱥᱮ ᱜᱚᱝᱠᱮ ᱞᱟᱦᱟ ᱛᱮᱫᱚ ᱩᱱᱮ ᱮᱵᱮᱞ ᱮᱵᱮᱞ ᱫᱚ ᱵᱟᱝ ᱛᱟᱦᱮᱸ ᱠᱟᱱᱟ ᱛᱟᱞᱮ ᱦᱩᱸ ᱟᱹᱞᱤᱧᱟᱜ ᱡᱩᱠᱛᱤ ᱛᱮᱫᱚ ᱢᱟᱱᱮ ᱠᱤᱨᱤᱧ ᱦᱚᱲ ᱫᱚ ᱡᱩᱫᱤ ᱵᱮᱱ ᱠᱚᱢ ᱢᱟᱱᱮ ᱟᱹᱠᱷᱨᱤᱧ ᱦᱚᱲ ᱡᱩᱫᱤ ᱠᱟᱹᱴᱤᱜ ᱵᱮᱱ ᱠᱚᱢ ᱫᱟᱲᱮᱭᱟᱠᱚᱣᱟ ᱛᱟᱦᱚᱞᱮ ᱠᱷᱟᱱ ᱫᱚ ᱱᱤᱦᱟᱹᱛ ᱜᱮ ᱠᱟᱹᱴᱤᱜ ᱢᱟᱱᱮ ᱧᱩ ᱦᱚᱲ ᱠᱚ ᱠᱟᱹᱴᱤᱜ ᱠᱚ ᱠᱚᱢᱚᱜᱼᱟ᱾
ᱦᱮᱸ, ᱚᱱᱟ ᱢᱟ ᱜᱚᱝᱠᱮ ᱴᱷᱤᱠ ᱠᱟᱛᱷᱟ ᱜᱮᱵᱤᱱ ᱞᱟᱹᱭ ᱠᱟᱜᱟ ᱟᱹᱵᱤᱱ ᱦᱚᱸ᱾
ᱟᱪᱪᱷᱟ ᱜᱚᱝᱠᱮ ᱟᱹᱵᱤᱱ ᱚᱝᱠᱟ ᱞᱮᱠᱟᱛᱮᱵᱤᱱ ᱞᱟᱹᱭ ᱦᱚᱪᱚᱭᱫᱟ, ᱟᱹᱞᱤᱧ ᱡᱟᱦᱟᱸᱞᱤᱧ ᱢᱚᱱᱮᱭ-ᱟ ᱟᱹᱵᱤᱱ ᱡᱟᱦᱟᱸᱭ ᱢᱟᱱᱮ ᱧᱩ ᱦᱚᱲ ᱠᱚ
ᱦᱮᱸ
ᱩᱝᱠᱩ ᱢᱟ ᱱᱤᱡᱮᱨᱟᱜ ᱚᱲᱟᱜ ᱛᱮᱜᱮ ᱧᱩᱧᱩ ᱫᱚᱠᱚ ᱦᱤᱡᱩᱜ-ᱟ ᱾ ᱟᱵᱚ ᱫᱚ ᱮᱴᱟᱜ ᱥᱮᱫ ᱫᱚ ᱪᱟᱞᱟᱣ ᱵᱟᱝ ᱦᱩᱭᱩᱜ ᱠᱟᱱ ᱛᱟᱵᱚᱱᱟ ᱥᱮ ᱪᱮ ᱾ ᱟᱵᱚ ᱚᱲᱟᱜ ᱨᱮ ᱡᱟᱦᱟᱸ ᱥᱤᱢᱤᱛᱚ ᱵᱚᱱ ᱠᱚᱨᱟᱣᱮᱫ ᱛᱟᱦᱮᱸᱡ ᱚᱱᱟ ᱟᱵᱚ ᱞᱟᱹᱜᱤᱫ ᱜᱮᱵᱚᱱ ᱠᱚᱨᱟᱣᱮᱫ ᱮᱴᱟᱜ ᱦᱚᱲ ᱞᱟᱹᱜᱤᱫ
ᱴᱷᱤᱠ ᱴᱷᱤᱠ ᱦᱮᱸ ᱾
ᱦᱮᱸ ᱜᱚᱝᱠᱮ ᱚᱱᱟ ᱢᱟ ᱟᱵᱚᱣᱟᱜ ᱡᱤᱱᱤᱥ ᱠᱟᱹᱢᱤ ᱨᱮ ᱞᱟᱜᱟᱜ ᱠᱟᱱᱟ ᱡᱮ ᱛᱩ ᱡᱟᱦᱟᱱᱟᱜ ᱯᱩᱡᱟᱹ ᱨᱮᱦᱚᱸ ᱡᱟ ᱵᱷᱟᱸᱰᱟᱱ ᱨᱮᱦᱚᱸ ᱾ ᱮᱢᱚᱱ ᱠᱤ ᱵᱟᱯᱞᱟ ᱨᱮᱦᱚᱸ ᱞᱟᱜᱟᱜ ᱛᱟᱵᱚᱱ-ᱟ ᱚᱱᱟ ᱠᱚᱫᱚ ᱾
ᱫᱚ ᱞᱟᱜᱟᱜ ᱜᱮᱭᱟ ᱱᱤᱦᱟᱛ ᱜᱮ ᱾
ᱦᱮᱸ ᱚᱱᱟ ᱫᱚ ᱟᱵᱚ ᱞᱟᱹᱜᱤᱫ ᱜᱮᱵᱚᱱ ᱠᱚᱨᱟᱣ-ᱟ ᱾ ᱮᱴᱟᱜ ᱦᱚᱲ ᱞᱟᱹᱜᱤᱫ ᱫᱚ ᱵᱟᱝ᱾
ᱵᱟᱝ ᱵᱟᱝ ᱟᱨ ᱱᱚᱣᱟ ᱦᱚᱸᱵᱚᱱ ᱠᱚᱨᱟᱣ ᱫᱟᱲᱮᱭᱟᱜ-ᱟ ᱟᱵᱚᱨᱮᱱ ᱡᱟᱦᱟ ᱢᱟᱹᱭ ᱵᱟᱹᱵᱩ ᱛᱟᱠᱚ ᱵᱚᱱ ᱵᱟᱨᱚᱱ ᱫᱟᱲᱮᱭᱟᱠᱚᱣ-ᱟ ᱥᱮ ᱡᱮ ᱵᱟᱝ ᱱᱚᱣᱟ ᱠᱚᱫᱚ ᱠᱷᱟᱨᱟᱯ ᱡᱤᱱᱤᱥ ᱠᱟᱱᱟ ᱱᱚᱣᱟ ᱠᱚᱫᱚ ᱵᱟᱠᱚ ᱠᱚᱨᱟᱣ-ᱟ ᱾ ᱥᱮ ᱵᱟᱠᱚ ᱧᱩ ᱡᱚᱢᱟ ᱢᱟᱱᱮ ᱜᱟᱨᱡᱮᱱ ᱛᱟᱦᱮᱸ ᱞᱮᱱᱠᱷᱟᱡ ᱫᱚ ᱜᱤᱫᱽᱨᱟᱹ ᱠᱚᱦᱚᱸ ᱴᱷᱤᱠ ᱜᱮᱠᱚ ᱛᱟᱦᱮᱱ-ᱟ ᱜᱚᱝᱠᱮ ᱟᱵᱮᱱ ᱜᱟᱨᱡᱮᱱ ᱡᱩᱫᱤ ᱴᱷᱤᱠ ᱵᱟᱵᱮᱱ ᱛᱟᱦᱮᱱ-ᱟ ᱥᱮ ᱜᱤᱫᱽᱨᱟᱹ ᱠᱚᱦᱚᱠᱚ ᱚᱝᱠᱟᱜ-ᱟ ᱾
ᱦᱮᱸ
ᱟᱫᱚ ᱱᱚᱣᱟ ᱫᱚ ᱜᱚᱝᱠᱮ ᱯᱚᱨᱤᱵᱮᱥ ᱥᱤᱥᱴᱮᱢ ᱛᱚ ᱟᱵᱮᱱ ᱪᱮᱫᱠᱟᱱ ᱯᱚᱨᱤᱵᱮᱥ ᱨᱮᱵᱮᱱ ᱦᱟᱨᱟᱜ ᱠᱟᱱᱟ ᱟᱵᱮᱱ ᱡᱩᱫᱤ ᱤ ᱥᱟᱵ ᱠᱟᱜ ᱵᱮᱱ ᱡᱮᱞ ᱦᱟᱹᱠᱳ ᱵᱟᱵᱮᱱ ᱡᱚᱢᱟ ᱫᱟᱠᱟ ᱟᱨ ᱥᱚᱵᱽᱡᱤ ᱵᱷᱟᱛ ᱛᱮ ᱵᱮᱱ ᱦᱟᱨᱟ ᱠᱟᱱᱟ ᱟᱵᱮᱱ ᱫᱚ ᱦᱟᱨᱟ
ᱦᱮᱸ
ᱪᱟᱞᱟᱜ-ᱟ ᱟᱨᱠᱤ ᱚᱱᱟ ᱜᱮᱞᱤᱧ ᱢᱚᱱᱮᱭ-ᱟ ᱟᱹᱞᱤᱧ ᱫᱚ ᱾
ᱦᱩᱸ ᱦᱮᱸ ᱜᱚᱝᱠᱮ ᱟᱫᱚ ᱱᱤᱡᱮ ᱪᱮᱫ ᱞᱮᱠᱟ ᱵᱚᱱ ᱛᱮᱭᱟᱨᱚᱜ-ᱟ ᱛᱮ ᱟᱵᱚᱨᱮᱱ ᱜᱤᱫᱽᱨᱟᱹ ᱦᱚᱸ ᱚᱝᱠᱟ ᱜᱮᱠᱚ ᱛᱮᱭᱟᱨᱚᱜ-ᱟ᱾ ᱟᱵᱚ ᱧᱮᱞ ᱠᱟᱛᱮᱫ ᱜᱮᱛᱚ ᱠᱚ ᱥᱮᱬᱟᱭ-ᱟ ᱥᱮ ᱪᱮᱫ᱾
ᱥᱮᱲᱟ ᱦᱚᱲ ᱥᱮᱱ ᱠᱟᱛᱮ ᱦᱟᱱᱮ ᱯᱟᱹᱣᱨᱟᱹ ᱟᱠᱷᱨᱤᱧ ᱴᱷᱮᱡ ᱵᱚᱱ ᱫᱩᱲᱩᱵ ᱠᱚᱜ ᱠᱟᱱᱟ ᱡᱮᱞ ᱵᱷᱟᱹᱡᱤ ᱟᱨ ᱯᱟᱹᱣᱟᱹ ᱟᱛᱮᱫ ᱟᱵᱚ ᱨᱮᱱ ᱜᱤᱫᱽᱨᱟᱹ ᱪᱮᱫ ᱠᱚ ᱪᱤᱠᱟᱹᱭᱟ ᱢᱟ ᱞᱟᱹᱭ ᱵᱮᱱ?
ᱦᱩᱸ ᱩᱝᱠᱩ ᱢᱟ ᱮᱴᱟᱜ ᱡᱟᱦᱟᱸᱱ ᱴᱟᱜ ᱟᱨ ᱢᱚᱱᱮᱨᱮ ᱤᱪᱪᱷᱟᱹ ᱡᱟᱜᱟᱣ ᱟᱠᱚᱣ-ᱟ ᱢᱟᱱᱮ ᱢᱚᱱᱮ ᱨᱮᱱᱟᱜ ᱡᱟᱦᱟᱸ ᱤᱭᱟᱹ ᱴᱮᱠ ᱚᱱᱟᱴᱟᱜ ᱟᱨᱠᱤ ᱵᱟᱹᱲᱛᱤ ᱡᱮ ᱱᱚᱣᱟ ᱡᱤᱱᱤᱥ ᱩᱱᱤ ᱧᱩᱭ ᱫᱟᱭ ᱩᱱᱤ ᱦᱚᱲ ᱪᱮᱫ ᱞᱮᱠᱟ ᱥᱮ ᱤᱧᱦᱩᱧ ᱧᱮᱞ ᱞᱟᱜᱟᱣᱟᱜ-ᱟ ᱚᱱᱟ ᱡᱤᱱᱤᱥ ᱤᱧ ᱠᱟ ᱠᱟᱛᱮᱤᱧ ᱧᱮᱞ ᱞᱟᱜᱟᱜ-ᱟ ᱪᱮᱫ ᱞᱮᱠᱟ ᱵᱩᱡᱷᱟᱹᱜ ᱠᱟᱱᱟ ᱚᱝᱠᱟ ᱠᱟᱛᱮ ᱜᱮ ᱢᱟᱱᱮ ᱧᱩᱧᱩ ᱦᱚᱲ ᱫᱚ ᱟᱫᱚ ᱠᱚ ᱵᱟᱹᱲᱛᱤ ᱪᱟᱞᱟᱜ-ᱟ᱾
ᱦᱩᱸ ᱚᱱᱟ ᱜᱮᱛᱚ ᱾
ᱢᱟᱱᱮ ᱡᱳᱨ ᱠᱟᱛᱮᱜ ᱛᱚ ᱟᱨ ᱧᱩ ᱪᱚ ᱛᱚ ᱵᱟᱝ ᱜᱟᱱᱚᱜᱼᱟ ᱥᱮ ᱪᱮᱫ? ᱡᱮ ᱢᱚᱪᱟᱨᱮ ᱫᱩᱞ ᱦᱚᱪᱚ ᱠᱟᱛᱮ ᱧᱩ ᱪᱚ ᱫᱚᱼᱼ ᱟᱠᱚ ᱦᱚᱸ ᱛᱚ ᱵᱟᱝᱠᱚ ᱫᱩᱞᱟ ᱠᱚ ᱠᱟᱱᱟ ᱥᱮᱼᱼ
ᱵᱟᱝ ᱵᱟᱝ ᱵᱟᱝ ᱵᱟᱝᱼᱼ ᱦᱮᱞᱳ? ᱦᱮᱞᱳ?